ᱡᱚᱦᱟᱨ
ᱡᱚᱸᱦᱟᱨ ᱜᱮ
ᱪᱮᱫ ᱞᱮᱠᱟ ᱱᱟᱯᱟᱭ ᱜᱮᱭᱟ ᱯᱮ
ᱦᱳᱭ ᱱᱟᱯᱟᱭ ᱜᱮ
ᱟᱞᱮ ᱦᱚᱸ ᱞᱮ ᱱᱟᱯᱟᱭ ᱜᱮᱭᱟ ᱛᱚᱵᱮ ᱟᱞᱟᱝ ᱫᱚ ᱚᱠᱟ ᱴᱟᱜ ᱥᱟᱛᱟᱢ ᱪᱮᱛᱟᱱ ᱞᱟᱝ ᱜᱟᱞᱢᱟᱨᱟᱜᱼᱟ
ᱟᱞᱟᱝ ᱫᱚ ᱟᱛᱳ ᱥᱚᱢᱟᱡᱽ ᱥᱟᱛᱟᱢ ᱵᱟᱭᱨᱮ ᱠᱟ ᱠᱟᱛᱷᱟᱭᱟᱞᱟᱝ
ᱦᱳᱭ ᱛᱚ ᱟᱯᱮ ᱥᱮᱱᱟᱝ ᱟᱹᱛᱩ ᱫᱚ ᱪᱮᱫ ᱞᱮᱠᱟᱱᱟ ᱵᱩᱨᱩ ᱫᱤᱥᱚᱢ ᱠᱟᱱᱟ ᱥᱮ ᱱᱚᱝᱠᱟ ᱴᱟᱺᱰᱤ ᱫᱤᱥᱚᱢ ᱥᱮ ᱵᱤᱨ ᱫᱤᱥᱚᱢ ᱠᱟᱱ ᱛᱟᱯ ᱛᱮᱭᱟ ᱪᱮᱫ ᱞᱮᱠᱟᱱ ᱟᱛᱳ ᱥᱚᱢᱟᱡᱽ ᱠᱟᱱ ᱛᱟᱯᱮᱭᱟ
ᱟᱞᱮ ᱥᱮᱱᱟᱜ ᱟᱛᱳ ᱫᱚ ᱴᱟᱺᱰᱤ ᱫᱤᱥᱚᱢ ᱟᱛᱳ ᱠᱟᱱᱟ ᱵᱩᱨᱩ ᱫᱤᱥᱚᱢ ᱫᱚ ᱵᱟᱝ ᱠᱟᱱᱟ
ᱟᱪ
ᱡᱟᱫᱟ ᱛᱚᱨ ᱥᱟᱢ ᱥᱟᱱᱛᱟᱞ ᱜᱮ ᱦᱮᱱᱟᱜ ᱛᱟᱞᱮᱭᱟ
ᱟᱹᱰᱤ ᱢᱚᱡᱽ ᱛᱚ
ᱠᱟᱱᱟᱜ
ᱟᱞᱮ ᱥᱮᱱᱟᱜ ᱟᱹᱛᱩ ᱫᱚ ᱵᱤᱨ ᱦᱮᱱᱟᱜ ᱛᱟᱞᱮᱭᱟ ᱜᱟᱰᱟ ᱢᱩᱰᱩ ᱠᱚ ᱢᱮᱱᱟᱜᱼᱟ ᱟᱨ ᱵᱚᱞᱮ ᱟᱞᱮ ᱥᱮᱱ ᱫᱚ ᱚᱱᱟ ᱴᱟᱺᱰᱤ ᱴᱤᱠᱩᱨ ᱫᱚ ᱵᱟᱹᱱᱩᱜᱼᱟ ᱟᱞᱮ ᱥᱮᱫ ᱫᱚ ᱡᱚᱛᱚ ᱞᱮᱠᱟᱱ ᱢᱮᱱᱟᱜᱼᱟ ᱟᱨ ᱱᱮᱛ ᱱᱮᱛᱟᱨ ᱫᱤᱱ ᱢᱟᱢ ᱧᱮᱞ ᱞᱮᱫ ᱠᱟᱱ ᱠᱷᱟᱱ ᱟᱹᱰᱤ ᱜᱮ ᱫᱟᱜ ᱠᱮᱫ ᱛᱮ ᱮᱠᱫᱚᱢ ᱜᱚᱴᱟ ᱜᱮ ᱦᱟᱹᱨᱭᱟᱹᱲ ᱜᱮ ᱧᱮᱞᱚᱜ ᱠᱟᱱᱟ ᱟᱹᱰᱤ ᱢᱚᱡᱽ᱾ ᱠᱟᱹᱴᱤᱡᱽ ᱠᱟᱹᱴᱤᱡᱽ ᱜᱷᱟᱥ ᱫᱟᱨᱮ ᱮᱠᱫᱚᱢ ᱦᱟᱹᱨᱭᱟᱹᱲ ᱪᱟᱵᱟᱣ ᱟᱠᱟᱱᱟ ᱛᱚ ᱱᱮᱛᱟᱨ ᱫᱚ ᱟᱞᱮ ᱥᱮᱱ ᱫᱚ ᱟᱹᱰᱤ ᱢᱚᱡᱽ ᱜᱮ ᱵᱩᱡᱷᱟᱹᱜᱼᱟ ᱟᱨ ᱟᱯᱮ ᱥᱮᱱ ᱫᱚ ᱪᱮᱫ ᱞᱮᱠᱟ ᱚᱱᱟ ᱟᱛᱳ ᱠᱚᱨᱮ ᱫᱚ ᱪᱮᱫ ᱠᱚ ᱡᱚᱢᱟ ᱥᱮ ᱟᱰᱮ ᱯᱟᱥᱮ ᱫᱚ ᱪᱮᱫ ᱠᱚ ᱡᱚᱢᱟᱜ ᱫᱟᱨᱮ ᱠᱚ ᱧᱟᱢᱚᱜ ᱛᱟᱯᱮᱭᱟ ᱚᱱᱟ ᱠᱚ ᱱᱟᱥᱮᱭᱟᱜ ᱞᱟᱹᱭ ᱵᱟᱲᱟᱭ ᱢᱮ
ᱟᱞᱮ ᱥᱮᱫ ᱫᱚ ᱡᱚᱛᱚ ᱞᱮᱠᱟ ᱱᱟᱜ ᱫᱟᱨᱮ ᱨᱮ ᱡᱚᱢᱟᱜ ᱧᱟᱢᱚᱜ ᱜᱮᱭᱟᱛ ᱩᱱ ᱫᱚ ᱱᱮᱛᱟᱨ ᱫᱤᱱ ᱫᱚ ᱡᱚᱛᱚ ᱠᱷᱚᱡ ᱡᱟᱹᱥᱛᱤ ᱫᱚ ᱪᱩᱰᱩᱜ ᱠᱷᱤᱡᱩᱨ ᱠᱟᱫᱟᱢ ᱚᱱᱟ ᱠᱚᱜᱮ ᱧᱟᱢᱚᱜᱼᱟ ᱟᱨ ᱚᱱᱟᱠᱚ ᱡᱚᱢ ᱠᱟᱛᱮᱫ ᱜᱮ ᱟᱞᱮ ᱞᱮ ᱛᱟᱦᱮᱱ ᱠᱟᱱᱟ᱾ ᱟᱨ ᱟᱯᱮ ᱥᱮᱫ ᱫᱚ ᱧᱟᱢᱚᱜ ᱠᱟᱱᱟ ᱥᱮ ᱵᱟᱝ?
ᱦᱳᱭ ᱟᱞᱮᱥᱮᱫ ᱮᱢ ᱢᱮᱱᱠᱷᱟᱱ ᱟᱞᱮ ᱥᱮᱱ ᱫᱚ ᱱᱮᱛᱟᱨ ᱫᱤᱱ ᱢᱟ ᱜᱟᱰᱟ ᱢᱮᱱᱟᱜ ᱟᱥᱮ ᱛᱚ ᱜᱟᱰᱟ ᱟᱲᱮ ᱟᱲᱮᱛᱮ ᱪᱩᱰᱩᱜ ᱫᱟᱨᱮ ᱢᱮᱱᱟᱜᱼᱟ, ᱟᱫᱚ ᱟᱞᱮ ᱱᱚᱝᱠᱟ ᱟᱹᱛᱩ ᱨᱮᱱ ᱠᱩᱲᱤ ᱜᱤᱫᱽᱨᱟᱹ ᱠᱚ ᱢᱤᱫ ᱛᱮ ᱨᱤᱭᱟᱹᱣ ᱠᱟᱛᱮᱱ ᱟᱞᱮ ᱜᱟᱰᱟ ᱟᱲᱮ ᱛᱮᱞᱮ ᱪᱟᱞᱟᱜᱼᱟ ᱟᱨ ᱡᱟᱦᱟᱸᱭ ᱴᱟᱠ ᱫᱟᱨᱮ ᱠᱚ ᱫᱮᱡ ᱫᱟᱲᱮᱭᱟᱛᱟᱞᱮ᱾ ᱩᱱᱠᱩ ᱠᱚ ᱫᱮᱡᱚᱜᱼᱟ ᱟᱨ ᱠᱚ ᱛᱤᱭᱟᱹᱜᱟ ᱱᱚᱣᱟ ᱪᱩᱰᱩᱜ ᱫᱚ ᱟᱹᱰᱤ ᱜᱮ ᱥᱤᱵᱤᱞᱟ᱾ ᱟᱨ ᱟᱞᱮ ᱥᱮᱱ ᱫᱚ ᱪᱩᱰᱩ ᱪᱷᱟᱰᱟ ᱠᱟᱛᱮᱫ ᱟᱨᱦᱚᱸ ᱧᱟᱢᱚᱜᱼᱟ᱾ ᱥᱮ ᱢᱮᱱᱠᱷᱟᱱ ᱠᱷᱤᱡᱩᱨ, ᱟᱨᱦᱚᱸ ᱦᱩᱭᱱᱟ ᱥᱚ, ᱵᱟᱲᱮ ᱦᱚᱸ ᱢᱮᱱᱟᱜᱼᱟ᱾ ᱟᱨ ᱡᱚᱛᱚᱣᱟᱜ ᱡᱚᱢᱟᱜ ᱜᱮ ᱟᱹᱰᱤ ᱢᱚᱡᱽ ᱜᱮ ᱧᱟᱢᱚᱜᱼᱟ᱾ ᱛᱚ ᱟᱞᱮ ᱫᱚ ᱚᱱᱟ ᱠᱚᱜᱮᱞᱮ ᱡᱚᱢ ᱵᱟᱲᱟᱭᱟ᱾ ᱛᱚ ᱟᱪᱪᱷᱟ ᱟᱞᱮᱥᱮᱱ ᱫᱚ ᱟᱯᱮ ᱥᱮᱱ ᱫᱚ ᱟᱹᱛᱩ ᱨᱮᱫᱚ ᱪᱮᱫ ᱠᱚ ᱚᱝᱠᱟ ᱧᱮᱞ ᱵᱟᱲᱟ ᱠᱟᱫᱟᱢ? ᱡᱮ ᱡᱟᱹᱥᱛᱤ ᱯᱮ ᱧᱟᱢᱚᱜᱼᱟ, ᱛᱩᱫ ᱠᱚᱫᱚ ᱧᱟᱢᱚᱜᱼᱟᱥᱮ ᱵᱟᱝ ᱧᱟᱢᱚᱜᱼᱟ?
ᱦᱮᱸ ᱟᱞᱮᱥᱮᱫ ᱚᱱᱠᱟ ᱧᱟᱢᱚᱜ ᱜᱮᱭᱟ ᱛᱩᱫ ᱠᱚᱦᱚᱸ ᱡᱟᱹᱥᱛᱤ ᱜᱮ ᱪᱮᱫᱟᱜ ᱥᱮ ᱚᱱᱟ ᱫᱚ ᱡᱚᱛᱚ ᱟᱹᱛᱩ-ᱟᱹᱛᱩ ᱚᱲᱟᱜ- ᱚᱲᱟᱜ ᱨᱮ
ᱦᱳᱭ ᱡᱟᱹᱥᱛᱤ ᱫᱚ ᱪᱮᱫ ᱛᱮᱫ ᱧᱟᱢᱚᱜᱼᱟ? ᱡᱚᱡᱚ ᱠᱚᱫᱚ ᱧᱟᱢᱚᱜ ᱟᱥᱮ ᱵᱟᱝ?
ᱦᱮᱸ ᱚᱱᱟ ᱠᱚ ᱡᱚᱛᱚ ᱧᱟᱢᱚᱜ ᱜᱮᱭᱟ, ᱡᱚᱛᱚᱮ ᱡᱚᱢ ᱜᱮᱭᱟ ᱟᱨ
ᱟᱞᱮ ᱥᱮᱫ ᱦᱚᱸ ᱡᱚᱡᱚ ᱧᱟᱢᱚᱜᱼᱟ, ᱛᱤᱨᱤᱞ ᱧᱟᱢᱚᱜᱼᱟ᱾ ᱟᱨ ᱮᱢ ᱵᱟᱰᱟᱭ ᱜᱮ ᱛᱤᱨᱤᱞ ᱢᱟ ᱟᱹᱰᱤ ᱥᱤᱵᱤᱞ ᱮᱠᱫᱚᱢ᱾ ᱡᱚᱠᱷᱚᱱᱮ ᱥᱤᱛᱩᱝᱼᱟ, ᱩᱱ ᱚᱠᱛᱚ ᱢᱟ ᱮᱠᱫᱚᱢ ᱟᱞᱮ ᱢᱟ ᱛᱤᱨᱤᱞ ᱵᱩᱴᱟᱹ ᱨᱮᱜᱮ ᱛᱟᱦᱮᱱᱚᱜ, ᱡᱚᱠᱷᱚᱱ ᱦᱚᱭ-ᱟᱭ ᱛᱚ ᱦᱚᱭ ᱛᱮᱨᱤᱞ ᱠᱚ ᱧᱩᱨᱦᱟᱹᱜᱼᱟ᱾ ᱛᱚ ᱚᱱᱟ ᱦᱟᱞᱟᱝ ᱦᱟᱞᱟᱝ ᱛᱮ ᱡᱚᱛᱚ ᱦᱚᱲ ᱡᱩᱫᱤ ᱢᱤᱫᱴᱮᱱ ᱵᱟᱨᱭᱟ ᱧᱩᱨᱩᱜ ᱠᱟᱱ ᱠᱷᱟᱱ ᱟᱨ ᱡᱟᱹᱥᱛᱤ ᱜᱮ ᱦᱚᱲ ᱠᱚᱨᱮ ᱛᱟᱦᱮᱱᱚᱜ ᱠᱷᱟᱱ ᱚᱱᱟᱜᱮ ᱦᱟᱹᱴᱤᱧ ᱦᱟᱹᱴᱤᱧ ᱛᱮᱞᱮ ᱡᱚᱢᱟ᱾ ᱵᱟᱲᱟᱭ ᱜᱮᱭᱟᱢ ᱥᱮ ᱤᱛᱤᱞ ᱫᱚ ᱮᱠᱫᱚᱢ ᱪᱤᱱᱤ ᱞᱟᱹᱰᱩ ᱞᱮᱠᱟ ᱥᱤᱵᱤᱞᱟ ᱦᱮᱲᱮᱢ ᱜᱮ᱾ ᱟᱯᱮ ᱥᱮᱫ ᱫᱚ ᱛᱤᱨᱤᱞ ᱫᱚ ᱧᱟᱢᱚᱜ ᱟᱥᱮ ᱵᱟᱝ ᱧᱟᱢᱚᱜᱼᱟ?
ᱦᱳᱭ ᱟᱞᱮᱥᱮᱫ ᱦᱚᱸ ᱛᱨᱮᱤᱞ ᱫᱚ ᱧᱟᱢᱚᱜ ᱜᱮᱭᱟ, ᱵᱚᱦᱩᱛ ᱡᱟᱫᱟ ᱜᱮ ᱦᱮᱱᱟᱜᱼᱟ᱾ ᱟᱨ ᱪᱮᱫ ᱠᱚ ᱢᱮᱱᱟ ᱱᱮᱛᱟᱨ ᱫᱤᱱ ᱢᱟ ᱫᱟᱜ ᱫᱤᱱ ᱠᱟᱱ ᱛᱚ ᱩᱞ ᱦᱚᱸ ᱦᱮᱱᱟᱜ ᱜᱮᱭᱟ ᱛᱚ ᱩᱞ ᱵᱤᱞᱤ ᱦᱚᱸ ᱢᱚᱡᱽ ᱜᱮ ᱥᱤᱵᱤᱞᱟ ᱟᱨ ᱟᱯᱮ ᱥᱮᱫ
ᱦᱮᱸ ᱟᱞᱮ ᱥᱮᱫ ᱦᱚᱸ ᱩᱞ ᱢᱮᱱᱟᱜ ᱜᱮᱭᱟ ᱩᱞ ᱢᱟ ᱟᱹᱰᱤ ᱥᱤᱵᱤᱞ ᱟᱨ ᱡᱚᱠᱷᱚᱱ ᱱᱚᱣᱟ ᱩᱞ ᱠᱟᱹᱴᱤᱡ ᱢᱟᱪᱷᱟ ᱛᱟᱦᱮᱱᱚᱜ ᱠᱟᱱᱟ ᱛᱚ ᱩᱱ ᱚᱠᱛᱚ ᱮᱠᱫᱚᱢ ᱤᱭᱟᱹ ᱠᱟᱛᱮᱫ, ᱚᱱᱟ ᱪᱮᱫ ᱞᱮᱠᱟ ᱠᱚ ᱢᱮᱱᱟ, ᱪᱟᱹᱠᱛᱤ ᱠᱟᱛᱮᱱ ᱚᱱᱟᱢ ᱡᱚᱢᱟᱜ ᱵᱩᱞᱩᱝ ᱟᱨ ᱢᱤᱨᱤᱪ ᱞᱟᱜᱟᱣ ᱠᱟᱛᱮᱫ ᱛᱚ ᱟᱹᱰᱤᱜᱮ ᱥᱤᱵᱤᱞᱟ ᱟᱨ ᱡᱚᱠᱷᱚᱱ ᱜᱮ ᱱᱚᱣᱟᱢ ᱧᱮᱞᱟ ᱛᱚ ᱩᱞᱤ ᱫᱟᱜ ᱜᱮ ᱡᱚᱨᱚᱜᱼᱟ᱾ ᱟᱢᱫᱚ ᱩᱞ ᱟᱨ ᱡᱚᱡᱚ ᱧᱮᱞᱛᱮ ᱩᱞᱤ ᱫᱟᱜ ᱡᱚᱨᱚᱜ ᱛᱟᱢᱟ ᱥᱮ ᱵᱟᱝ ᱡᱚᱨᱚᱜ ᱛᱟᱢᱟ?
ᱦᱮᱸ ᱩᱞ ᱟᱨ ᱡᱚᱡᱚ ᱧᱮᱞ ᱛᱮᱢᱟ ᱡᱚᱛᱚ ᱦᱚᱲᱟᱜ ᱜᱮ ᱩᱞ ᱞᱮᱫᱟ ᱡᱚᱨᱚᱜ ᱜᱮ, ᱛᱚ ᱤᱧᱟᱹᱜ ᱦᱚᱸ ᱡᱚᱡᱚ ᱟᱨ ᱩᱞ ᱧᱮᱞ ᱛᱮᱫᱚ ᱩᱞᱤ ᱫᱟᱜ ᱫᱚ ᱡᱚᱨᱚᱜ ᱜᱮᱭᱟ ᱪᱮᱫᱟᱜ ᱥᱮ ᱡᱚᱡᱚᱱ ᱧᱮᱞᱛᱮ ᱟᱹᱣᱨᱤ ᱠᱷᱚᱱ ᱮᱠᱫᱚᱢ ᱢᱚᱪᱟᱨᱮ ᱩᱞᱤ ᱫᱟᱜ ᱦᱤᱡᱩᱜᱼᱟ ᱛᱚ ᱚᱱᱟ ᱡᱚᱢ ᱠᱟᱛᱮ ᱤᱱᱟᱹᱜ ᱵᱮᱥ ᱵᱩᱡᱷᱟᱹᱜᱼᱟ ᱤᱱᱟᱹᱜ ᱢᱚᱱᱮᱨᱮ ᱤᱱᱟᱹᱜ ᱨᱟᱹᱥᱠᱟᱹ ᱵᱩᱡᱷᱟᱹᱜᱼᱟ ᱮᱠᱫᱚᱢ ᱡᱚᱢ ᱞᱮᱠᱷᱟᱡᱢ ᱵᱩᱡᱷᱟᱹᱣᱟᱢ ᱡᱮ ᱵᱚᱞᱮ ᱦᱮᱸ ᱱᱤᱛᱚᱜ ᱫᱚ ᱡᱚᱢ ᱠᱤᱫᱟᱹᱧ ᱛᱚ ᱵᱚᱦᱩᱛ ᱢᱚᱱᱮᱨᱮ ᱠᱩᱥᱤᱜᱤᱧ ᱵᱩᱡᱷᱟᱹᱣ ᱮᱫᱟ᱾ ᱛᱚ ᱟᱨ ᱟᱢ ᱪᱮᱫ ᱞᱮᱠᱟᱢ ᱵᱩᱡᱷᱟᱹᱣᱟ?
ᱤᱧ ᱦᱚᱸᱚᱸ ᱟᱹᱰᱤ ᱠᱩᱥᱤᱧ ᱵᱩᱡᱷᱟᱹᱣᱟ, ᱛᱚ ᱤᱧᱤᱧ ᱢᱮᱱᱟ ᱡᱮᱥᱮ ᱟᱯᱮ ᱫᱚ ᱟᱹᱛᱩ ᱠᱚᱨᱮ ᱫᱚ ᱟᱹᱻ ᱪᱮᱫ ᱠᱚ ᱚᱱᱠᱟ ᱵᱩᱡᱷᱟᱹᱣᱟ ᱡᱮ ᱥᱚᱢᱟᱡ ᱨᱮ ᱟᱯᱮ ᱪᱮᱫ ᱠᱚᱯᱮ ᱜᱟᱛᱮ ᱵᱟᱲᱟᱜᱼᱟ ᱥᱮ ᱵᱟᱯᱮ ᱜᱟᱛᱮᱜᱼᱟ ᱞᱟᱦᱟ ᱢᱟ ᱟᱹᱰᱤ ᱠᱤᱪᱷᱩ ᱜᱟᱛᱮ ᱛᱮᱭᱟᱜ ᱛᱟᱦᱮᱸ ᱠᱟᱱ ᱡᱟᱦᱟᱸᱮ ᱞᱮᱠᱟᱢ ᱢᱮᱱᱠᱷᱟᱱ ᱦᱩᱭᱱᱟ ᱱᱤᱭᱟᱹ ᱞᱚᱠᱷᱟ ᱜᱩᱴᱤ ᱟᱨᱻ ᱠᱟᱵᱟᱰᱤ ᱥᱮᱻ ᱵᱤᱞᱤ ᱟᱹᱛᱠᱤᱨ ᱟᱨ ᱠᱤᱛ ᱠᱤᱛ, ᱮᱢᱟᱱ ᱛᱮᱱᱟᱜ ᱯᱮ ᱜᱟᱛᱮᱜᱼᱟ ᱥᱮ ᱵᱟᱝᱯᱮ ᱜᱟᱛᱮᱜᱼᱟ
ᱦᱮᱸ ᱟᱞᱮ ᱱᱮᱛᱟᱨ ᱟᱛᱳ ᱨᱮᱫᱚ ᱡᱚᱛᱚ ᱜᱮᱞᱮ ᱜᱟᱛᱮᱜᱼᱟ ᱡᱮᱭᱥᱮ ᱠᱤ ᱦᱩᱭᱱᱟ ᱱᱮᱛᱟᱨ ᱫᱤᱱ ᱫᱚ ᱞᱚᱠᱷᱟ ᱜᱩᱴᱤ ᱠᱚ ᱜᱟᱛᱮᱜ ᱢᱮ ᱛᱚ ᱞᱚᱠᱷᱟ ᱜᱩᱴᱤ ᱱᱮᱛᱟᱨ ᱫᱟᱜ ᱫᱤᱱᱮᱢ ᱜᱟᱛᱮᱜ ᱠᱷᱟᱡ ᱠᱚ ᱢᱮᱱᱟ ᱵᱚᱞᱮ ᱦᱮᱸ ᱠᱷᱴᱷᱟᱛ ᱠᱤᱱ ᱜᱟᱛᱮᱜ ᱠᱟᱱᱟ ᱛᱚ, ᱫᱟᱜ ᱮᱢ ᱦᱮᱡ ᱚᱪᱚᱭᱟ ᱚᱱᱠᱟ ᱜᱮ ᱟᱨ
ᱦᱳᱭ ᱟᱞᱮ ᱥᱮᱫ ᱦᱚᱸ ᱞᱚᱠᱷᱟ ᱜᱩᱚᱴᱤ, ᱟᱹᱰᱤᱞᱮ ᱜᱟᱛᱮᱜ ᱜᱮᱭᱟ ᱞᱚᱠᱷᱟ ᱜᱩᱴᱤ ᱦᱩᱭᱱᱟ, ᱠᱤᱛ ᱠᱤᱛ ᱦᱩᱭᱱᱟ ᱟᱫᱚ ᱱᱤᱛ ᱠᱟᱛᱮ ᱢᱟ ᱚᱱᱮ, ᱢᱳᱵᱟᱭᱤᱞ ᱛᱮ ᱢᱟᱱᱟ ᱦᱮᱡ ᱮᱱᱟ ᱛᱚ ᱜᱤᱫᱽᱨᱟᱹ ᱠᱚᱦᱚᱸ ᱩᱱᱟᱹᱜ ᱵᱟᱝ ᱠᱚ ᱢᱚᱱᱮᱭᱟᱜ ᱠᱟᱱᱟ ᱡᱮ ᱵᱚᱞᱮ, ᱠᱤᱛ ᱠᱤᱛ ᱮ ᱜᱟᱛᱮᱜᱼᱟ ᱢᱳᱵᱟᱭᱤᱞ ᱦᱮᱡ ᱮᱱ ᱛᱚ, ᱩᱱᱠᱩ ᱢᱳᱵᱟᱭᱤᱞ ᱨᱮ ᱠᱟᱨᱴᱩᱱ ᱠᱚ ᱜᱟᱛᱮᱜᱼᱟ, ᱠᱟᱨᱴᱩᱱ ᱠᱚ ᱧᱮᱞ ᱟᱠᱚ ᱟᱨᱦᱚᱸ ᱚᱱᱟ ᱜᱮᱢ ᱦᱩᱭᱱᱟ, ᱚᱱᱟ ᱠᱚ ᱜᱟᱛᱮᱜᱼᱟ ᱟᱹᱰᱤ ᱠᱤᱪᱷᱩ, ᱱᱚᱣᱟ ᱠᱚ ᱜᱟᱛᱮᱜ ᱠᱟᱱᱟ ᱟᱨ ᱞᱟᱦᱟ ᱡᱟᱦᱟᱸᱟᱱᱟᱜ ᱦᱩᱭᱩᱜ ᱠᱟᱱ ᱛᱟᱦᱮᱸᱟᱦᱮ ᱟᱫᱚᱢ ᱠᱚ ᱦᱤᱲᱤᱧ ᱪᱟᱵᱟ ᱠᱮᱫᱟ ᱟᱨ ᱟᱯᱮᱥᱮᱫ ᱱᱮᱛᱟᱨ ᱢᱮᱱᱟᱜ ᱜᱮᱭᱟ ᱟᱯᱮᱥᱱ ᱦᱚᱸᱠᱩ ᱦᱤᱲᱤᱧ ᱪᱟᱵᱟ ᱠᱮᱫᱟ ᱜᱤᱫᱽᱨᱟᱹ ᱠᱚ
ᱦᱮᱸ ᱟᱞᱮᱥᱮᱫ ᱫᱚ ᱱᱤᱛᱚᱜ ᱤᱱᱟᱹᱜ ᱫᱚ ᱵᱟᱠᱚ ᱦᱤᱲᱤᱧ ᱟᱠᱟᱫᱟ ᱪᱮᱫᱟᱜ ᱥᱮ ᱟᱫᱚ ᱟᱛᱳ ᱫᱚ ᱤᱱᱟᱹᱜ ᱰᱮᱵᱷᱞᱚᱯ ᱵᱟᱹᱱᱩᱜᱼᱟ
ᱦᱳᱭ ᱱᱟᱥᱮᱭᱟ
ᱱᱤᱛᱚᱜ ᱦᱚᱸᱠᱚ ᱜᱟᱛᱮᱜ ᱠᱟᱱ ᱜᱮᱭᱟ
ᱡᱳᱨ ᱧᱚᱜ ᱮᱢ ᱨᱚᱲᱟ ᱱᱟᱥᱮᱭᱟᱜ ᱤᱭᱟᱹᱻ ᱡᱳᱨ ᱧᱚᱜ ᱛᱮ ᱞᱟᱹᱭ ᱢᱮ
ᱴᱷᱤᱠ ᱜᱮᱭᱟ, ᱛᱚᱵᱮ ᱢᱮᱱᱫᱟᱹᱧ ᱟᱞᱮ ᱥᱮᱫ ᱦᱚᱸᱠᱚ ᱜᱟᱛᱮᱜ ᱠᱟᱱ ᱜᱮᱭᱟ ᱱᱮᱛᱟᱨ ᱫᱚ ᱟᱛᱳ ᱫᱚ ᱤᱱᱟᱹᱜ ᱯᱷᱟᱹᱭᱞᱟᱹᱣ ᱫᱚ ᱵᱟᱹᱱᱩᱜᱼᱟ ᱥᱮ ᱵᱚᱞᱮ ᱤᱱᱟᱹᱜ ᱢᱚᱰᱟᱨᱱ ᱫᱚ ᱵᱟᱹᱱᱩᱜᱼᱟ ᱟᱞᱮ ᱟᱛᱳ ᱫᱚ ᱛᱚ, ᱟᱞᱮ ᱟᱛᱳ ᱨᱮᱱ ᱜᱤᱫᱽᱨᱟᱹ ᱫᱚ ᱡᱚᱛᱚ ᱠᱚ ᱠᱷᱮᱞᱳᱜ ᱠᱟᱱ ᱜᱮᱭᱟ ᱡᱟᱫᱟ ᱢᱳᱵᱟᱭᱤᱞ ᱨᱮᱫᱚ ᱵᱟᱹᱱᱩᱜ ᱠᱚᱣᱟ, ᱢᱳᱵᱟᱭᱤᱞ ᱫᱚ ᱵᱟᱠᱚ ᱠᱚ ᱡᱚᱴᱮᱫ ᱵᱟᱲᱟᱭᱮᱫᱟ ᱤᱱᱟᱹᱜ ᱡᱟᱫᱟ ᱫᱚ
ᱟᱪᱪᱷᱟ ᱛᱚᱻ ᱧᱮᱞᱚᱜ ᱠᱟᱱ ᱱᱮᱛᱟᱨ ᱢᱟᱻ ᱟᱛᱳ ᱥᱚᱢᱟᱡᱽ ᱠᱚᱨᱮ ᱢᱟᱻ ᱟᱹᱰᱤ ᱠᱤᱪᱷᱩ ᱜᱮ ᱧᱮᱞᱚᱜ ᱠᱟᱱᱟ ᱟᱨ ᱤᱱᱠᱟ ᱫᱟᱨᱮ ᱠᱚ ᱢᱮᱱᱟᱜ ᱟᱥᱮ ᱵᱟᱝ ᱵᱟᱹᱱᱩᱜᱼᱟ ᱟᱛᱳ ᱨᱮ
ᱦᱮᱸ ᱟᱛᱳ ᱨᱮᱫᱚ ᱫᱟᱨᱮ ᱠᱚᱻ ᱡᱟᱹᱥᱛᱤ ᱛᱮᱜᱮ ᱦᱮᱱᱟᱜᱼᱟ ᱵᱚᱦᱩᱛ ᱡᱟᱹᱥᱛᱤ ᱦᱮᱱᱟᱜᱼᱟ ᱟᱛᱳ ᱨᱮ ᱫᱟᱨᱮ ᱠᱚᱫᱚ ᱟᱨ ᱚᱱᱟ ᱫᱟᱨᱮ ᱠᱚ ᱞᱟᱛᱟᱨ ᱨᱮᱜᱮ ᱫᱩᱲᱩᱵ ᱠᱚᱜᱼᱟ ᱞᱮ ᱜᱟᱛᱮᱜ ᱟᱞᱮ ᱞᱚᱠᱷᱟᱟᱜᱩᱴᱤ ᱠᱚ ᱡᱚᱛᱚᱞᱮ ᱜᱟᱛᱮᱜᱼᱟ, ᱢᱟᱱᱮ ᱠᱤ ᱞᱚᱠᱷᱟᱟᱜᱩᱴᱤ ᱟᱞᱟᱣ ᱦᱚᱸ ᱮᱴᱟᱜᱟᱜ ᱦᱚᱸᱞᱮ ᱜᱟᱛᱮᱜ ᱜᱮᱭᱟ
ᱦᱳᱭᱻ
ᱟᱨ ᱪᱮᱫ ᱠᱚ ᱢᱮᱱᱟ
ᱦᱳᱻ ᱭᱛᱚ ᱱᱚᱣᱟ ᱟ ᱧᱮᱞ ᱫᱟᱹᱧ ᱠᱤ ᱦᱚᱲ ᱟᱹᱛᱩᱳ ᱨᱮᱢᱟ ᱡᱟᱦᱟᱸ ᱨᱮᱜᱮ ᱥᱟᱱᱛᱟᱲ ᱥᱚᱢᱟᱡᱽ ᱠᱚᱨᱮᱢ ᱧᱮᱞ ᱟᱠᱟᱜ ᱜᱮᱭᱟ ᱠᱤ ᱵᱟᱲᱮ ᱫᱛ ᱨᱮᱢᱟ ᱱᱤᱦᱟᱹᱛᱤ ᱜᱮ ᱛᱟᱦᱮᱱ ᱫᱚ ᱟᱞᱮᱥᱮᱱ ᱫᱚ ᱢᱤᱫᱴᱮᱡᱟᱜ ᱤᱭᱟᱹ ᱢᱮᱱᱟᱜᱼᱟ ᱵᱟᱲᱮ ᱢᱮᱱᱟᱜᱼᱟᱛᱳ ᱨᱮ ᱟᱨ ᱩᱛᱩᱳ ᱪᱷᱟᱰᱟ ᱠᱟᱛᱮᱫ ᱦᱚᱸ ᱢᱮᱱᱟᱜ ᱜᱮᱭᱟ ᱥᱟᱺᱜᱤᱧ ᱧᱚᱜ ᱨᱮᱻ ᱟᱫᱚ ᱥᱟᱺᱜᱤᱧᱱᱟᱜ ᱨᱮᱫᱚ ᱩᱱᱟᱹᱜ ᱵᱟᱝᱞᱮ ᱪᱟᱞᱟᱜᱼᱟ ᱟᱛᱳ ᱨᱮᱜᱮ ᱢᱤᱫᱴᱟᱝ ᱢᱮᱱᱟᱜᱼᱟ, ᱵᱟᱲᱮ ᱫᱟᱨᱮ ᱛᱚ ᱚᱸᱰᱮᱜᱮ ᱚᱱᱟ ᱟᱹᱰᱤ ᱮᱠᱫᱚᱢ ᱡᱷᱟᱹᱞ ᱡᱷᱟᱹᱞ ᱫᱚᱢ ᱡᱚᱨᱚᱣᱟ ᱟᱠᱟᱱᱟ ᱛᱚ ᱥᱤᱛᱩᱝ ᱫᱤᱱ ᱡᱚᱠᱷᱚᱱ ᱫᱚ ᱟᱞᱮ ᱫᱚ ᱚᱸᱰᱮ ᱜᱮᱞᱮ ᱩᱢ ᱫᱩᱲᱩᱵ ᱵᱟᱲᱟᱭᱟᱞᱮ ᱚᱸᱰᱮ ᱜᱮᱞᱮ ᱩᱢᱩᱞ ᱠᱚᱜᱼᱟ ᱟᱨ ᱚᱱᱟ ᱵᱟᱲᱮ ᱡᱚᱨᱚ ᱯᱷᱮᱲ ᱠᱟᱱ ᱚᱱᱟ ᱨᱮᱞᱮ ᱡᱷᱤᱞᱟᱹᱜᱼᱟ ᱤᱱᱠᱟ ᱟᱞᱮ ᱥᱮᱱ ᱫᱚ ᱢᱮᱱᱟᱜᱼᱟ ᱟᱯᱮᱥᱮᱱ ᱫᱚ ᱚᱱᱠᱟ ᱯᱮ ᱡᱷᱤᱞᱟᱹ ᱵᱟᱲᱟᱜᱼᱟ ᱥᱮ ᱵᱟᱯᱮ ᱡᱷᱤᱞᱟᱹᱜᱼᱟ
ᱦᱮᱸ ᱟᱞᱮ ᱥᱮᱫ ᱦᱚᱸᱞᱮ ᱡᱷᱤᱞᱟᱹᱜ ᱜᱮᱭᱟ ᱵᱟᱲᱮ ᱫᱟᱨᱮ ᱦᱮᱱᱟᱜᱼᱟ ᱟᱨ ᱢᱟᱫ ᱫᱟᱨᱮ ᱨᱮᱦᱚᱸ ᱞᱮ ᱡᱷᱤᱞᱟᱹᱜ ᱜᱮᱭᱟ ᱪᱮᱫᱟᱜ ᱥᱮ ᱱᱮᱛᱟᱨ ᱫᱤᱱ ᱫᱚ ᱢᱮᱨᱚᱢ ᱜᱩᱯᱤ ᱠᱚᱞᱮ ᱪᱟᱞᱟᱜᱼᱟ ᱛᱚ ᱰᱟᱝᱨᱟ ᱜᱩᱯᱤ ᱠᱟᱰᱟ ᱜᱩᱯᱤ ᱛᱚ ᱚᱸᱰᱮ ᱡᱟᱦᱟᱸ ᱨᱮ ᱢᱟᱜ ᱫᱟᱨᱮ ᱠᱚ ᱛᱟᱦᱮᱱᱟ ᱚᱸᱰᱮ ᱞᱮ ᱫᱩᱲᱩᱵ ᱠᱚᱜᱼᱟ ᱜᱟᱛᱮᱜ ᱟᱞᱮ ᱠᱟ ᱠᱟᱛᱷᱟᱭᱟᱞᱮ ᱟᱨ ᱚᱱᱟ ᱢᱟᱫ ᱫᱟᱨᱮ ᱨᱮᱦᱚᱸ ᱞᱮ ᱡᱷᱤᱞᱟᱹᱜ
ᱦᱳᱭ ᱛᱚ ᱤᱧ ᱚᱱᱠᱟᱧ ᱧᱮᱞᱮᱫ ᱠᱟᱱᱟ ᱟᱸ ᱡᱚᱠᱷᱚᱱ ᱥᱤᱛᱩᱝ ᱫᱤᱱ ᱛᱟᱦᱮᱱᱚᱜᱼᱟ ᱛᱚ ᱟᱛᱳ ᱠᱚᱨᱮᱱ ᱦᱚᱲ ᱫᱚ ᱚᱱᱟ ᱢᱟᱛᱠᱚᱢ ᱫᱟᱨᱮ ᱠᱚ ᱛᱟᱦᱮᱱᱚᱜ ᱠᱟᱱᱟ ᱛᱚ ᱟᱞᱮ ᱥᱮᱱ ᱫᱚ ᱢᱟᱛᱠᱚᱢ ᱫᱟᱨᱮ ᱫᱚ ᱟᱹᱰᱤ ᱡᱟᱹᱥᱛᱤ ᱛᱤᱜᱮ ᱢᱮᱱᱟᱜᱼᱟ ᱟᱨ ᱡᱚᱠᱷᱚᱱ ᱮ ᱥᱤᱛᱩᱝᱟ ᱛᱚ ᱩᱱ ᱚᱠᱛᱚ ᱫᱚ ᱟᱞᱮ ᱫᱚ ᱡᱚᱛᱚ ᱜᱤᱫᱽᱨᱟᱹ ᱦᱚᱦᱚ ᱡᱟᱣᱨᱟ ᱠᱟᱛᱮᱫ ᱥᱮ ᱦᱟᱲᱟᱢ ᱵᱩᱲᱦᱤ ᱦᱚᱸᱠᱚ ᱪᱟᱞᱟᱣ ᱠᱚᱜ ᱜᱮᱭᱟ ᱛᱚ ᱟᱞᱮ ᱫᱚ ᱦᱟ ᱥᱟᱠᱟᱢ ᱨᱮᱱ ᱵᱟᱹᱦᱩ ᱡᱟᱶᱟᱭ ᱞᱮ ᱵᱮᱟᱱᱟᱣ ᱠᱚᱣᱟ ᱵᱟᱯᱞᱟ ᱦᱚᱸᱞᱮ ᱵᱟᱯᱞᱟᱞᱟ ᱵᱟᱯᱞᱟ ᱞᱮ ᱜᱟᱛᱮᱜᱼᱟ ᱫᱚᱢᱮ ᱨᱟᱹᱥᱠᱟᱹ ᱵᱩᱡᱷᱟᱹᱜᱼᱟ ᱥᱟᱠᱟᱢ ᱨᱮᱱ ᱵᱟᱹᱦᱩ ᱡᱟᱶᱟᱭ ᱵᱮᱱᱟᱣ ᱠᱟᱛᱮᱫ ᱩᱱᱠᱩ ᱞᱮ ᱯᱤᱨᱪᱷᱟᱹᱣ ᱠᱚᱣᱟ ᱱᱚᱝᱠᱟ ᱟᱞᱮ ᱥᱮᱫ ᱫᱚ ᱧᱮᱞᱚᱜ ᱠᱟᱱᱟ ᱟᱯᱮ ᱥᱮᱫ ᱫᱚ ᱱᱚᱝᱠᱟ ᱠᱚ ᱜᱟᱛᱮᱜᱼᱟ ᱥᱮ ᱵᱟᱝ
ᱦᱳᱭ ᱟᱞᱮ ᱥᱮᱫ ᱦᱚᱸᱞᱮ ᱜᱟᱛᱮᱜ ᱜᱮᱭᱟ ᱟᱞᱮ ᱥᱮᱫ ᱦᱚᱸ ᱦᱚᱲ ᱟᱛᱳ ᱫᱤᱥᱚᱢ ᱠᱟᱱ ᱜᱮᱭᱟ ᱟᱨ ᱦᱚᱲ ᱟᱛᱳ ᱫᱤᱥᱚᱢ ᱨᱮ ᱱᱚᱝᱠᱟ ᱵᱟᱢ ᱜᱟᱛᱮᱜ ᱠᱷᱟᱱᱡ ᱫᱚ ᱪᱤᱠᱟ ᱪᱮᱠᱟᱛᱮ ᱟᱛᱳ ᱫᱤᱥᱚᱢ ᱫᱚ ᱦᱩᱭᱩᱜᱼᱟ ᱚᱱᱟᱛᱮ ᱟᱞᱮ ᱦᱚᱸ ᱜᱟᱛᱮ ᱜᱮᱭᱟᱞᱮ ᱱᱚᱣᱟ ᱠᱚ ᱡᱚᱛᱚ ᱜᱟᱛᱮ ᱜᱟᱛᱮ ᱛᱮᱜᱮ ᱤᱧᱦᱚᱸ ᱱᱤᱛᱚᱜ ᱦᱟᱨᱟ ᱟᱠᱟᱹᱱᱟᱹᱧ
ᱦᱳᱭ ᱛᱚ ᱚᱱᱠᱟ ᱟᱯᱮᱫᱚ ᱟᱪᱷᱟ ᱟᱛᱳ ᱨᱮᱢᱟ ᱧᱮᱞᱚᱜ ᱠᱟᱱ ᱠᱤ ᱡᱟᱹᱥᱛᱤ ᱢᱟ ᱟᱵᱚ ᱢᱟ ᱫᱟᱹᱛᱟᱹᱱᱤ ᱜᱮᱵᱚ ᱵᱮᱵᱚᱦᱟᱨᱮᱫ ᱠᱟᱱ ᱛᱚ ᱟᱯᱮ ᱟᱛᱳ ᱨᱮ ᱪᱮᱫ ᱠᱚ ᱫᱟᱨᱮ ᱢᱮᱱᱟᱜᱼᱟ ᱟᱨ ᱪᱮᱫ ᱠᱚᱨᱮᱱᱟᱜ ᱫᱟᱹᱛᱟᱹᱱᱤ ᱛᱮ ᱟᱯᱮᱯᱮ ᱫᱟᱹᱛᱟᱹᱱᱤᱚᱜᱼᱟ ᱱᱚᱣᱟ ᱱᱟᱥᱮᱭᱟᱜ ᱞᱟᱹᱭ ᱢᱮᱥᱮ
ᱟᱞᱮ ᱟᱛᱳ ᱨᱮ ᱫᱟᱨᱮ ᱢᱟ ᱡᱚᱛᱚ ᱫᱟᱨᱮ ᱜᱮ ᱦᱮᱱᱟᱜ ᱛᱚ ᱟᱞᱮ ᱟᱛᱩᱨ ᱨᱮ ᱥᱚᱵᱥᱮ ᱡᱟᱹᱥᱛᱤ ᱠᱷᱚᱡ ᱫᱚ ᱱᱤᱢ ᱫᱟᱨᱮ ᱨᱮᱱᱟᱜ ᱞᱮ ᱫᱟᱹᱛᱟᱹᱱᱤᱜᱼᱟ ᱪᱮᱫᱟᱜ ᱥᱮ ᱱᱤᱢ ᱫᱟᱨᱮ ᱨᱮᱱᱟᱜ ᱫᱟᱹᱛᱟᱹᱱᱤ ᱛᱮᱫᱚ ᱰᱟᱴᱟ ᱥᱟᱯᱷᱟᱜ ᱠᱟᱱᱟ ᱟᱨ ᱰᱟᱴᱟ ᱨᱮᱱ ᱛᱟᱦᱮᱱ ᱡᱚᱛᱚ ᱢᱟᱹᱭᱞᱟᱹ ᱠᱤᱴᱟᱱᱩ ᱠᱚᱫᱚ ᱠᱚ ᱜᱚᱡᱚᱜ ᱠᱟᱱᱟ ᱪᱮᱫᱟᱜ ᱥᱮ ᱱᱤᱢ ᱫᱟᱨᱮ ᱨᱮᱫᱚ ᱟᱹᱰᱤ ᱡᱟᱹᱥᱛᱤ ᱜᱮ ᱨᱟᱱ ᱨᱮᱱᱟᱜ ᱡᱤᱱᱤᱥ ᱦᱮᱱᱟᱜᱼᱟ ᱚᱱᱟ ᱨᱮᱱᱟᱜ ᱨᱟᱱ ᱨᱮᱱᱟᱜ ᱡᱤᱱᱤᱥ ᱦᱮᱱᱟᱜᱼᱟ ᱱᱤᱢ ᱫᱟᱨᱮ ᱨᱮᱫᱚ ᱛᱚ ᱚᱱᱟ ᱛᱮᱜᱮ ᱱᱤᱢ ᱫᱟᱨᱮ ᱫᱚ ᱵᱩ ᱡᱟᱹᱥᱛᱤ ᱜᱮᱞᱮ ᱫᱟᱹᱛᱟᱹᱱᱤᱜᱼᱟ ᱚᱱᱟ ᱛᱮᱫᱚ ᱟᱨᱦᱚᱸ ᱦᱮᱱᱟᱜ ᱜᱮᱭᱟ ᱮᱴᱟᱜ ᱫᱟᱨᱮ ᱠᱷᱚᱱ ᱡᱟᱥᱤ ᱜᱮ ᱠᱩᱨᱩᱸᱡᱽ ᱫᱟᱨᱮ ᱦᱩᱭᱱᱟ ᱛᱚ ᱚᱱᱟ ᱠᱩᱨᱩᱸᱡᱽ ᱫᱟᱨᱮ ᱦᱚᱸ ᱫᱚᱢᱮ ᱨᱟᱱ ᱨᱟᱱ ᱫᱟᱨᱮ ᱠᱟᱱ ᱜᱮᱭᱟ ᱟᱨ ᱟᱯᱮᱥᱮᱫ
ᱦᱳᱭ ᱟᱞᱮ ᱥᱮᱫ ᱦᱚᱸ ᱚᱱᱠᱟ ᱡᱚᱛᱚᱣᱟᱜ ᱜᱮᱞᱮ ᱵᱮᱵᱚᱦᱟᱨ ᱮᱫᱟ ᱟᱫᱚ ᱠᱚ ᱚᱱᱠᱟ ᱨᱚᱲ ᱨᱚᱲ ᱛᱤᱧ ᱟᱸᱡᱚᱢ ᱟᱠᱟᱫᱟ ᱡᱮ ᱢᱟᱛᱠᱚᱢ ᱫᱟᱨᱮ ᱨᱮᱱᱟᱝ ᱫᱟᱹᱛᱟᱹᱱᱤ ᱛᱮᱢ ᱫᱟᱹᱛᱟᱹᱱᱤᱜᱼᱟ ᱛᱚ ᱰᱟᱴᱟ ᱫᱚ ᱟᱹᱰᱤᱜᱮ ᱠᱮᱴᱮᱡᱚᱜᱼᱟ ᱟᱨ ᱚᱱᱟ ᱥᱟᱶ ᱥᱟᱶᱛᱮ ᱱᱤᱭᱟᱹ ᱦᱚᱧ ᱟᱸᱡᱚᱢ ᱠᱟᱫᱟ ᱡᱮ ᱢᱟᱛᱠᱚᱢ ᱪᱷᱟᱛᱟ ᱠᱟᱛᱮᱫ ᱚᱱᱟ ᱦᱩᱭᱱᱟ ᱵᱷᱮᱱᱰᱟ ᱛᱚ ᱵᱷᱮᱱᱰᱟ ᱛᱮᱦᱚᱸ ᱫᱟᱹᱛᱟᱹᱭᱱᱤᱜ ᱠᱷᱟᱱ ᱫᱟᱴᱟ ᱫᱚ ᱟᱹᱰᱤ ᱜᱮ ᱠᱮᱴᱮᱡᱚᱜᱼᱟ ᱟᱨ ᱠᱩᱨᱟᱹᱭ ᱱᱚᱣᱟ ᱠᱚ ᱯᱮᱭᱟ ᱡᱤᱱᱤᱥ ᱫᱚ ᱟᱹᱰᱤ ᱜᱮᱠᱚ ᱞᱟᱹᱭ ᱠᱟᱫᱟ ᱡᱮ ᱵᱮᱥᱟ ᱡᱮ ᱴᱟᱴᱟ ᱠᱚ ᱠᱮᱴᱮᱡᱚᱜᱼᱟ ᱟᱨ ᱟᱢᱮᱢ ᱞᱟᱹᱭ ᱠᱮᱫ ᱞᱮᱠᱟ ᱱᱤᱢ ᱫᱟᱹᱛᱟᱹᱱᱤ ᱛᱚ ᱱᱤᱢ ᱫᱟᱹᱛᱟᱹᱱᱤ ᱫᱚ ᱦᱮᱸ ᱩᱱᱠᱩ ᱛᱤᱱᱟᱹᱜ ᱢᱚᱪᱟ ᱨᱮᱱ ᱴᱟᱴᱟᱨᱮᱱ ᱤᱭᱟᱹ ᱠᱚ ᱛᱟᱦᱮᱱᱟ ᱠᱤᱴᱟᱱᱩ ᱠᱚ ᱛᱟᱦᱮᱱᱚᱜᱼᱟ ᱩᱱᱠᱩ ᱥᱟᱱᱟᱢᱮ ᱜᱚᱡ ᱥᱟᱯᱷᱟ ᱠᱚᱣᱟ ᱱᱚᱣᱟ ᱫᱚ ᱚᱱᱟᱛᱮ ᱟᱹᱰᱤ ᱢᱚᱡᱽ ᱡᱤᱱᱤᱥ ᱠᱟᱱᱟ ᱱᱤᱢ ᱫᱚ ᱟᱨ ᱥᱮᱫᱟᱭ ᱨᱮᱱ ᱦᱚᱲ ᱠᱚ ᱛᱟᱦᱮᱸ ᱠᱟᱱ ᱩᱱᱠᱩ ᱩᱱᱠᱩ ᱫᱚ ᱚᱱᱟ ᱛᱮᱜᱮ ᱡᱟᱹᱥᱛᱤ ᱰᱟᱴᱟ ᱠᱚᱦᱚᱸ ᱵᱟᱝ ᱧᱩᱨᱦᱚᱫᱚᱜ ᱠᱟᱱ ᱛᱟᱠᱚ ᱛᱟᱦᱮᱱᱟ ᱪᱮᱫᱟᱜ ᱥᱮ ᱩᱱᱠᱩ ᱫᱚ ᱮᱠᱮᱱ ᱯᱨᱟᱠᱤᱛ ᱛᱤᱠ ᱨᱮᱱᱟᱜ ᱠᱚ ᱩᱯᱭᱚᱭᱳᱜ ᱮᱫ ᱠᱟᱱ ᱛᱟᱦᱮᱱᱟ ᱟᱨ ᱱᱤᱛ ᱠᱟᱛᱮᱫ ᱢᱟ ᱧᱮᱞᱚᱜ ᱠᱟᱱ ᱡᱟᱹᱥᱛᱤ ᱢᱟ ᱵᱟᱨᱥ ᱠᱚᱛᱮ ᱜᱮᱠᱚ ᱥᱟᱯᱷᱟ ᱵᱟᱲᱟᱜ ᱠᱟᱱ ᱦᱮᱸ ᱥᱮ ᱵᱟᱝ
ᱦᱮᱸ ᱥᱟᱹᱨᱤ ᱜᱮ
ᱦᱳᱭ ᱛᱚ
ᱟᱨ ᱵᱟᱹᱨᱚᱥ ᱛᱮ ᱥᱟᱯᱷᱟ ᱫᱚ ᱰᱟᱴᱟ ᱦᱚᱸ ᱤᱭᱟᱹᱜ ᱪᱤᱠᱱᱟ ᱵᱟᱹᱲᱤᱡᱚᱜ ᱠᱟᱱᱟ ᱤᱱᱟᱹᱜ ᱠᱮᱴᱮᱡ ᱵᱟᱹᱱᱩᱜᱼᱟ ᱱᱮᱛᱟᱨ ᱚᱱᱟ ᱠᱮᱢᱤᱠᱮᱞ ᱵᱟᱞᱟ ᱵᱟᱨᱚᱥ ᱠᱚᱠᱚ ᱵᱮᱱᱟᱣ ᱠᱮᱫ ᱠᱷᱟᱡ ᱢᱟ ᱰᱟᱴᱟ ᱦᱚᱸ ᱡᱟᱫᱟ ᱥᱟᱯᱷᱟ ᱵᱟᱝ ᱥᱟᱯᱷᱟᱜ ᱠᱟᱱᱟ ᱟᱨ ᱰᱟᱴᱟ ᱨᱮᱱ ᱛᱤᱡᱩ ᱦᱚᱸᱠᱚ ᱵᱟᱲᱦᱟᱜ ᱠᱟᱱᱟ ᱛᱚ ᱚᱱᱟ ᱛᱮᱜᱮ ᱰᱟᱴᱟ ᱫᱚ ᱱᱮᱛᱟᱨ ᱫᱚ ᱟᱵᱚ ᱫᱚ ᱧᱩᱨᱦᱟᱹ ᱪᱟᱵᱟᱜ ᱠᱟᱱ ᱛᱟᱵᱚᱱᱟ ᱟᱹᱣᱨᱤ ᱩᱢᱮᱨᱚᱜ ᱨᱮᱜᱮ
ᱦᱳᱭ ᱚᱱᱠᱟ ᱜᱮ ᱧᱮᱞᱚᱜ ᱠᱟᱱᱟ ᱛᱚ ᱟᱢᱫᱚ ᱡᱟᱹᱥᱛᱤ ᱫᱚ ᱪᱠᱟᱴᱟᱜ ᱮᱢ ᱩᱯᱚᱭᱳᱜᱽ ᱮᱫᱟ ᱚᱱᱟ ᱫᱚᱛᱚᱭᱱᱤ ᱥᱮ ᱵᱟᱨᱚᱥ ᱠᱚᱜᱮ ᱱᱚᱣᱟ ᱱᱟᱥᱮᱭᱟᱜ ᱞᱟᱹᱭ ᱵᱟᱲᱟᱭ ᱢᱮᱥᱮ ᱾
ᱤᱧ ᱢᱟ ᱡᱟᱹᱥᱛᱤ ᱢᱟ ᱵᱟᱨᱚᱥ ᱠᱚᱜᱮᱧ ᱵᱟᱨᱚᱥ ᱜᱤᱧ ᱞᱟᱜᱟᱣ ᱫᱟᱹᱛᱟᱹᱱᱤᱜ ᱠᱟᱱ ᱵᱟᱨᱚᱥ ᱛᱮᱜᱮ ᱛᱚ ᱪᱮᱫᱟᱜ ᱥᱮ ᱤᱧ ᱫᱚ ᱱᱤᱛᱚᱜ ᱫᱚ ᱥᱚᱦᱚᱨ ᱨᱮ ᱦᱤᱱᱟᱹᱧᱟ ᱚᱱᱟ ᱛᱮᱜᱮ